ᱦᱩᱸ ᱡᱚᱦᱟᱨ ᱜᱮ ᱡᱚᱦᱟᱨ ᱜᱮ᱾ ᱱᱤᱛᱚᱜ ᱦᱚᱸ ᱮᱢᱱᱤ ᱜᱮ ᱢᱮᱱᱟᱜ ᱞᱤᱧᱟ ᱪᱮᱫ ᱦᱚᱸ ᱵᱟᱞᱤᱧ ᱪᱮᱠᱟᱭᱮᱫᱟ᱾
ᱟᱪᱪᱷᱟ ᱟᱪᱪᱷᱟ᱾
ᱫᱩᱲᱩᱵ ᱵᱟᱲᱟ ᱦᱩᱭ ᱟᱠᱟᱱᱟ᱾
ᱫᱚᱢᱮ ᱥᱤᱛᱩᱝ ᱠᱟᱱᱟ ᱟᱞᱮ ᱥᱮᱫ ᱢᱟ ᱛᱟᱦᱚᱞᱮ ᱠᱷᱟᱱ ᱫᱚ ᱦᱟᱸᱜ ᱪᱟᱥᱵᱟᱥ ᱠᱚᱦᱚᱸ ᱵᱟᱝ ᱞᱟᱹᱭᱟᱹᱜ ᱵᱟᱝ ᱦᱩᱭᱩᱜ ᱠᱟᱱ ᱛᱟᱞᱮᱭᱟ ᱥᱟᱶᱛᱮ ᱫᱟᱜ ᱡᱟᱹᱲᱤ ᱠᱚᱦᱚᱸ ᱵᱟᱭ ᱦᱩᱭᱩᱜ ᱠᱟᱱ ᱛᱟᱞᱮᱭᱟ ᱟᱯᱮ ᱥᱮᱱ ᱫᱚ ᱱᱚᱝᱠᱟ ᱜᱮᱠᱤ ᱥᱤᱛᱩᱝ ᱫᱟᱭ ᱥᱮ ᱟᱯᱮᱥᱮᱱ ᱦᱚᱸ ᱫᱟᱜ ᱡᱟᱹᱲᱤ ᱫᱚ ᱦᱩᱭᱩᱜ ᱠᱟᱱ ᱜᱮᱭᱟ᱾
ᱫᱟᱜ ᱡᱟᱹᱲᱤ ᱠᱚᱫᱚ ᱵᱟᱹᱱᱩᱜᱼᱟ ᱥᱤᱛᱩᱝ ᱜᱮ ᱡᱟᱹᱥᱛᱤ᱾
ᱦᱳᱭ ᱦᱳᱭ ᱦᱳᱭ ᱱᱚᱝᱠᱟ ᱨᱮᱫᱚ ᱦᱟᱸᱜ ᱪᱤᱠᱟᱹ ᱛᱮᱵᱚᱱ ᱨᱚᱦᱚᱭᱟ ᱦᱮᱸ ᱵᱟᱝ ᱪᱤᱠᱟᱹ ᱛᱮᱵᱚᱱ ᱪᱟᱥᱵᱟᱥᱟ ᱛᱟᱦᱚᱞᱮ
ᱚᱱᱟ ᱜᱮ ᱛᱷᱚ ᱢᱟᱱᱮ ᱪᱮᱫ ᱞᱮᱠᱟ ᱫᱟᱭ ᱦᱟᱸᱜ ᱨᱚᱦᱚᱭ ᱦᱩᱭᱩᱜ-ᱟ ᱨᱚᱦᱚᱭ ᱦᱩᱭᱩᱜᱼᱟ ᱵᱟᱠᱷᱟᱡ ᱫᱚ ᱢᱟᱱᱮ ᱩᱯᱟᱹᱭ ᱵᱟᱹᱱᱩᱜᱼᱟ᱾
ᱟᱵᱚ ᱛᱚ ᱪᱮᱫ ᱜᱮ ᱵᱟᱵᱚᱱ ᱪᱤᱠᱟᱹ ᱫᱟᱲᱮᱭᱟᱜᱼᱟ ᱦᱮᱸ ᱵᱟᱝ ᱟᱵᱚ ᱛᱚ ᱫᱟᱜ ᱡᱟᱹᱲᱤ ᱛᱮᱢᱟ ᱵᱟᱵᱚᱱ ᱫᱟᱜ ᱡᱟᱹᱲᱤ ᱦᱚᱪᱚᱭᱮᱭᱟ ᱚᱱᱟ ᱟᱭᱟᱜ ᱚᱠᱛᱚ ᱢᱮᱱᱟᱜ ᱛᱟᱭᱟ ᱥᱮ ᱥᱚᱢᱚᱭ ᱢᱮᱱᱟᱜ ᱛᱟᱭᱟ ᱤᱱᱟᱹ ᱥᱚᱢᱚᱭ ᱨᱮᱜᱮ ᱫᱟᱜᱟᱭ ᱢᱮᱱᱠᱷᱟᱱ ᱱᱮᱥ ᱫᱚ ᱦᱟᱸᱜ ᱧᱮᱞᱚᱜ ᱠᱟᱱᱟ ᱫᱟᱜ ᱡᱟᱹᱲᱤ ᱠᱚᱫᱚ ᱦᱟᱸᱜ ᱟᱹᱰᱤᱜᱟᱱ᱾ ᱴᱟ ᱜᱮ ᱠᱚᱢ ᱟᱠᱟᱱᱟ᱾ ᱡᱟᱹᱥᱛᱤ ᱦᱟᱸᱜ ᱵᱟᱭ ᱫᱟᱜ ᱡᱟᱹᱲᱤᱭᱮᱫᱟ ᱵᱟᱝᱠᱷᱟᱱ ᱱᱤᱛᱚᱜ ᱛᱮᱫᱚ ᱫᱟᱜ ᱡᱟᱹᱲᱤ ᱞᱟᱹᱠᱛᱤ ᱜᱮ ᱛᱟᱦᱮᱸ ᱠᱟᱱ ᱛᱟᱭᱟ᱾ ᱥᱟᱨᱟᱫᱤᱱᱮ ᱡᱟᱹᱯᱩᱫ ᱨᱮ ᱟᱬᱜᱚ
ᱦᱮᱸ ᱚᱱᱠᱟ ᱢᱟᱱᱮ ᱫᱟᱜ ᱴᱷᱮᱡ ᱫᱚ ᱵᱟᱝ ᱟᱸᱥ ᱠᱚ ᱡᱟᱹᱲᱟ ᱢᱟᱱᱮ ᱫᱟᱹᱨᱤ ᱠᱚᱦᱚᱸ ᱟᱹᱰᱤ ᱡᱟᱹᱥᱛᱤ ᱠᱚ ᱢᱟᱜ ᱮᱫᱟ ᱵᱟᱝ ᱟᱫᱚ ᱱᱤᱡᱮᱨ ᱛᱮ ᱪᱮᱫ ᱪᱤᱠᱟ ᱡᱟᱹᱨᱩᱲᱟ ᱢᱚᱱᱮ ᱫᱟᱜ ᱨᱮᱱᱟᱜ ᱵᱮᱵᱚᱥᱛᱷᱟ ᱡᱚᱲᱟ ᱢᱟᱱᱮ ᱚᱱᱠᱟ ᱵᱳᱨᱤᱝ ᱠᱚ ᱪᱮᱫ ᱠᱚᱪᱚᱝ
ᱦᱳᱭ ᱦᱳᱭ
ᱢᱟᱱᱮ ᱵᱮᱵᱚᱥᱛᱷᱟ ᱡᱚᱲᱟ ᱱᱤᱛᱚᱜ ᱵᱟᱠᱷᱟᱡ ᱵᱟᱝ ᱦᱩᱭᱩᱜ-ᱟ ᱢᱟᱱᱮ ᱫᱟᱜ ᱮᱢ ᱥᱮᱨᱢᱟ ᱫᱟᱜ ᱮᱢ ᱛᱟᱸᱜᱤ ᱠᱷᱟᱡ ᱫᱚ ᱵᱟᱝ ᱦᱩᱭᱩᱜ-ᱟ ᱢᱟᱱᱮ
ᱮᱠᱫᱚᱢ ᱮᱠᱫᱚᱢ ᱟᱨ ᱱᱚᱝᱠᱟ ᱦᱟᱸᱜ ᱧᱮᱞᱚᱜ ᱠᱟᱱᱟ ᱡᱮ ᱵᱟᱸᱫᱷ ᱠᱚᱨᱮᱱᱟᱜ ᱫᱟᱜ ᱦᱚᱸ ᱚᱱᱠᱟ ᱦᱟᱸᱜ ᱵᱟᱭ ᱛᱟᱦᱮᱱ ᱠᱟᱱᱟ ᱥᱮ ᱚᱱᱟ ᱠᱷᱟᱹᱛᱤᱨ ᱛᱮ ᱦᱟᱸᱜ ᱪᱟᱥᱵᱟᱥ ᱠᱚᱦᱚᱸ ᱵᱟᱭ ᱦᱩᱭᱩᱜ ᱠᱟᱱᱟ᱾ ᱡᱩᱫᱤ ᱵᱟᱸᱫᱽ ᱨᱮᱱᱟᱜ ᱥᱟᱶᱛᱮ ᱦᱮᱸ ᱜᱟᱰᱟ ᱠᱚ ᱥᱩᱨ ᱠᱚᱨᱮ ᱛᱟᱦᱮᱸ ᱠᱚᱜᱼᱟ ᱥᱮᱞᱳ ᱠᱚ ᱛᱟᱦᱮᱸ ᱠᱚᱜᱼᱟ᱾ᱛᱟᱦᱚᱞᱮ ᱠᱷᱟᱱ ᱫᱚ ᱦᱟᱸᱜ ᱵᱟᱭ ᱫᱟᱜ ᱡᱟᱹᱲᱤ ᱨᱮ ᱨᱮ ᱨᱮᱦᱚᱸ ᱢᱟᱱᱮ ᱪᱮᱫ ᱠᱚ ᱞᱟᱹᱭ ᱪᱟᱥᱵᱟᱥ ᱫᱚ ᱦᱩᱭ ᱠᱚᱜ ᱜᱮᱭᱟ᱾ ᱢᱮᱱᱠᱷᱟᱱ ᱚᱱᱟ ᱜᱮᱛᱚ ᱵᱟᱭ ᱫᱟᱜ ᱡᱟᱹᱲᱤᱭ ᱫᱟ ᱥᱮ ᱦᱮᱸ ᱵᱟᱝ
ᱦᱩᱸ
ᱛᱟᱦᱚᱞᱮ ᱦᱮᱸ
ᱟᱯᱮᱥᱮᱫ ᱵᱳᱨᱤᱝ ᱠᱚ ᱵᱟᱠᱚ ᱵᱟᱹᱭᱥᱟᱹᱣ ᱵᱟᱲᱟ ᱟᱠᱟᱫᱟ
ᱦᱳᱭ ᱵᱟᱹᱭᱥᱟᱹᱣ ᱵᱟᱲᱟ ᱠᱟᱫᱟ ᱠᱚ, ᱟᱞᱮ ᱥᱮᱱ ᱫᱚ ᱦᱟᱸᱜ ᱱᱤᱝᱠᱟᱹ ᱠᱤᱪᱷᱩ ᱠᱤᱪᱷᱩ ᱦᱚᱲ ᱫᱚ ᱥᱮᱞᱳ ᱠᱚ ᱠᱚ ᱵᱟᱹᱭᱥᱟᱹᱣ ᱠᱟᱜ ᱜᱮᱭᱟ ᱟᱫᱚ ᱩᱱᱠᱩ ᱫᱚ ᱦᱟᱸᱜ ᱱᱚᱝᱠᱟ ᱠᱚ ᱦᱤᱥᱟᱹᱵᱟ ᱦᱟᱛᱟᱣ ᱠᱚ ᱫᱟᱜ ᱠᱚ ᱦᱟᱛᱟᱣ ᱜᱮᱭᱟᱞᱮ ᱟᱞᱮ ᱦᱚᱸ ᱢᱤᱱᱤᱴ ᱨᱮ ᱛᱤᱱᱟᱹᱜ ᱴᱟᱠᱟ ᱠᱟᱛᱮᱫ ᱪᱚᱠᱚ ᱦᱟᱛᱟᱣᱟ ᱦᱟᱸᱜ ᱵᱟᱹᱧ ᱵᱟᱝ ᱤᱧ ᱵᱟᱲᱟᱭᱟ ᱛᱤᱱᱟᱹᱜ ᱢᱤᱱᱤᱴᱮᱢ, ᱛᱤᱱᱟᱹᱜ ᱢᱤᱱᱤᱴ ᱫᱟᱜ ᱮᱢ ᱦᱟᱛᱟᱣᱟ ᱟᱢ ᱚᱱᱠᱟ ᱢᱟᱱᱮ ᱩᱱᱠᱩ ᱡᱟᱦᱟᱸᱭ ᱠᱚ ᱵᱳᱭᱨᱤᱝ ᱚᱪᱚ ᱠᱟᱫᱟ ᱩᱱᱠᱩ ᱢᱤᱱᱤᱴ ᱦᱤᱥᱟᱹᱵ ᱛᱮ ᱫᱟᱜ ᱠᱚ ᱮᱢᱚᱜ ᱟᱠᱚ᱾
ᱚᱱ ᱠᱷᱟᱱ ᱢᱟ ᱢᱤᱫ ᱴᱟᱭᱤᱢ ᱠᱚ ᱱᱟ ᱵᱟᱝ?
ᱦᱳᱭ ᱦᱳᱭ
ᱡᱚᱛᱚ ᱦᱚᱲ ᱦᱟᱛᱟᱣ ᱡᱟᱹᱨᱩᱲᱟ ᱠᱤᱱᱛᱩ ᱵᱟᱝ ᱚᱱᱠᱟ ᱵᱟᱝ
ᱦᱳᱭ, ᱦᱳᱭ ᱦᱳᱭ ᱡᱚᱛᱚ ᱦᱚᱲ ᱡᱚᱲᱟ ᱦᱟᱛᱟ, ᱦᱟᱛᱟᱣ ᱡᱟᱹᱨᱩᱲᱟ᱾ ᱪᱮᱫᱟᱜ ᱥᱮ? ᱡᱟᱦᱟᱸᱭ ᱡᱟᱦᱟᱸᱭᱟᱜ ᱥᱮᱞᱚ ᱠᱚ ᱢᱮᱱᱟᱜ ᱠᱟᱫᱟ ᱩᱱᱤ ᱛᱚ ᱥᱟᱨᱟᱫᱤᱱ ᱫᱚ ᱵᱟᱭ ᱪᱟᱹᱞᱩ ᱫᱟᱲᱮᱭᱟᱜ-ᱟ ᱥᱮ ᱢᱤᱫ ᱫᱷᱟᱣ ᱨᱮᱜᱮ ᱞᱟᱹᱭᱟ ᱢᱤᱫ ᱫᱤᱱᱤᱧ ᱪᱟᱹᱞᱩ ᱠᱟᱜ-ᱟ᱾
ᱦᱩᱸ
ᱮᱱᱠᱷᱟᱱ ᱩᱱᱤ ᱦᱚᱸ ᱠᱟᱹᱴᱤᱡ ᱯᱚᱭᱥᱟ ᱠᱚ ᱦᱩᱭᱩᱜ ᱛᱟᱭᱟ᱾
ᱪᱷᱟᱣ᱾ ᱚᱱᱟ ᱚᱱᱮᱠ ᱵᱟᱹᱭᱥᱟᱹᱣ ᱠᱟᱫᱟ ᱵᱟᱝ, ᱚᱱᱟ ᱫᱚ ᱰᱟᱦᱟᱨ ᱨᱮ ᱰᱟᱦᱟᱨ ᱟᱹᱲᱤ ᱟᱹᱲᱤ ᱠᱚ ᱵᱟᱹᱭᱥᱟᱹᱣ ᱠᱟᱫᱟ ᱥᱮ ᱚᱱᱠᱟ ᱠᱷᱮᱛ ᱨᱮ
ᱠᱷᱮᱛ ᱨᱮᱜᱮ ᱢᱤᱫᱴᱟᱱ ᱢᱤᱫᱴᱟᱱ ᱦᱚᱲᱜᱮ ᱢᱤᱫᱴᱟᱱ ᱫᱟᱫᱟ ᱦᱚᱲᱜᱮ ᱵᱟᱹᱭᱥᱟᱹᱣ ᱠᱟᱫᱟᱭ᱾ᱚᱱᱟ ᱫᱚ ᱟᱭᱟᱜ ᱯᱟᱨᱥᱚᱱᱟᱞ ᱛᱮ ᱵᱟᱹᱭᱥᱟᱹᱣ ᱠᱟᱫᱟᱭ ᱡᱮ ᱱᱚᱝᱠᱟ ᱥᱚᱨᱠᱟᱨ ᱠᱚᱨᱮ ᱠᱷᱚᱱ ᱠᱚ ᱵᱟᱹᱭᱥᱟᱹᱣ ᱠᱟᱫᱟ ᱥᱮ ᱪᱮᱫ ᱚᱱᱠᱟ ᱫᱚ ᱵᱟᱝᱜᱮ ᱢᱤᱫᱴᱤᱡ ᱟᱡ ᱯᱟᱨᱥᱚᱱᱟᱞ ᱵᱟᱹᱭᱥᱟᱹᱣ ᱠᱟᱫᱟ ᱛᱚ᱾ ᱟᱫᱚ ᱡᱩᱫᱤ ᱦᱟᱸᱜ ᱚᱱᱟ ᱩᱱᱤ ᱫᱚ ᱥᱚᱵᱽᱡᱤ ᱫᱚᱢᱮ ᱪᱟᱥᱟᱭ ᱛᱚ᱾ ᱚᱱᱟ ᱠᱷᱟᱹᱛᱤᱨ ᱛᱮ ᱦᱟᱸᱜ ᱚᱱᱟ ᱠᱚᱨᱮ ᱚᱸᱰᱮ ᱚᱸᱰᱮ ᱫᱚ ᱵᱟᱹᱭᱥᱟᱹᱣ ᱠᱟᱫᱟᱭ ᱟᱫᱚ ᱦᱟᱸᱜ ᱡᱩᱫᱤ ᱱᱤᱛᱳᱜ ᱫᱚ ᱦᱟᱸᱜ ᱡᱩᱫᱤ ᱵᱟᱭ ᱫᱟᱜ ᱡᱟᱹᱲᱤᱭ ᱢᱮᱱᱠᱷᱟᱱ ᱚᱸᱰᱮ ᱜᱮ ᱛᱮᱜᱮ ᱛᱚ ᱫᱟᱜ ᱦᱚᱸ ᱚᱰᱚᱠ ᱜᱟᱱᱚᱜ ᱠᱟᱱᱟ᱾ ᱟᱫᱚ ᱚᱱᱟ ᱠᱷᱟᱹᱛᱤᱨ ᱛᱮ ᱞᱟᱹᱭᱫᱟᱭ ᱦᱮᱸ ᱢᱟ ᱛᱟᱦᱚᱞᱮ ᱱᱚᱰᱮ ᱡᱟᱦᱟᱸᱭ ᱠᱚ ᱫᱟᱜ ᱯᱮ ᱦᱟᱛᱟᱣᱟ ᱞᱟᱹᱭ ᱯᱮ᱾ ᱫᱟᱜ ᱤᱧ ᱮᱢᱟᱯᱮᱭᱟ ᱢᱤᱱᱤᱴ ᱨᱮ ᱛᱤᱱᱟᱹᱜ ᱠᱟᱛᱮ ᱪᱚᱝ ᱦᱟᱸᱜ ᱚᱱᱟ ᱫᱚ ᱵᱟᱝ ᱠᱩᱞᱤ ᱦᱩᱭ ᱠᱟᱱᱟ᱾ ᱢᱮᱱᱠᱷᱟᱱ ᱟᱞᱮ ᱦᱚᱸ ᱚᱱᱟ ᱥᱩᱨ ᱥᱩᱯᱩᱨ ᱠᱚᱨᱮ ᱜᱮ ᱠᱷᱮᱛ ᱢᱮᱱᱟᱜ-ᱟ᱾ ᱟᱫᱚ ᱦᱟᱸᱜ ᱡᱩᱫᱤ ᱵᱟᱭ ᱫᱟᱜ ᱡᱟᱹᱲᱤᱭᱟ ᱢᱮᱱᱠᱷᱟᱱ ᱵᱟᱭᱫᱷᱚ ᱦᱟᱛᱟᱣ ᱜᱮ ᱦᱩᱭᱩᱜ-ᱟ᱾ᱦᱮᱸ ᱵᱟᱝ
ᱦᱮᱸ ᱦᱩᱸ
ᱛᱟᱦᱚᱞᱮ ᱟᱯᱮ ᱥᱮᱫ ᱫᱚ ᱜᱚᱢᱠᱮ ᱚᱱᱠᱟ ᱥᱮᱞᱚ ᱠᱚ ᱥᱮ ᱚᱱᱠᱟ ᱴᱟᱭᱤᱢ ᱠᱚᱞ ᱠᱚ ᱵᱟᱝ ᱠᱚ ᱵᱟᱹᱭᱥᱟᱹᱣ ᱟᱠᱟᱫ ᱯᱮᱭᱟ
ᱟᱞᱮᱥᱮᱫ ᱫᱚ ᱚᱱᱠᱟ ᱢᱤᱫ ᱫᱚᱢ ᱠᱚ ᱵᱟᱹᱭᱥᱟᱹᱣ ᱞᱮᱫᱟ, ᱚᱱᱠᱟ ᱫᱟᱜ ᱵᱚᱞᱮ ᱧᱟᱢᱚᱜᱟ ᱚᱱᱟ ᱫᱚ ᱰᱟᱦᱟᱨ ᱟᱲᱤ ᱟᱲᱤ ᱛᱮ᱾ ᱦᱟᱱᱟ ᱟᱹᱲᱤ, ᱱᱚᱣᱟ ᱟᱹᱲᱤ
ᱦᱳᱭ᱾
ᱱᱤᱛ ᱦᱟᱹᱨᱤᱡ ᱛᱮᱦᱚᱸ ᱟᱹᱣᱨᱤ ᱦᱩᱭ ᱠᱟᱱᱟ᱾ ᱚᱠᱟ ᱞᱮᱠᱟ ᱠᱮ ᱵᱟᱝᱠᱩ?
ᱟᱪᱪᱷᱟ ᱟᱪᱪᱷᱟ, ᱚᱱᱮ ᱱᱚᱣᱟ ᱫᱚ ᱪᱮᱫ ᱤᱧ ᱞᱟᱹᱭᱟ? ᱞᱟᱦᱟ ᱠᱷᱚᱱᱟᱜ ᱨᱮᱦᱚᱸ ᱦᱮᱡ ᱠᱚᱨᱮ ᱦᱚᱸ ᱟᱠᱚ ᱦᱟᱸᱜ ᱵᱟᱝᱠᱚ ᱠᱚᱨᱟᱣ ᱫᱟ᱾ᱵᱟᱠᱚ ᱠᱚᱨᱟᱣ ᱦᱚᱪᱚᱭ ᱫᱟ ᱞᱚᱜᱚᱱ ᱧᱚᱜ ᱢᱮᱱᱠᱷᱟᱱ ᱟᱠᱚ ᱯᱚᱭᱥᱟ ᱠᱚ ᱡᱚᱛᱚ ᱠᱚ ᱪᱟᱵᱟᱭ ᱫᱟ ᱛᱚ ᱢᱟᱱᱮ ᱡᱟᱦᱟᱸ ᱛᱤᱱᱟᱹᱜ ᱠᱚ ᱮᱢᱟᱣ ᱠᱚ ᱠᱟᱱ ᱨᱮᱦᱚᱸ ᱚᱱᱟ ᱦᱚᱸ ᱟᱫᱚ ᱚᱱᱟ ᱠᱟᱹᱢᱤ ᱞᱟᱹᱜᱤᱫ ᱛᱮ ᱚᱱᱟ ᱦᱟᱸᱜ ᱵᱟᱠᱚ ᱠᱟᱹᱢᱤᱭ ᱫᱟ ᱩᱞᱴᱟᱹ ᱨᱮᱠᱚ ᱠᱷᱚᱨᱪᱟᱭ ᱫᱟᱠᱚ᱾ ᱚᱱᱟ ᱠᱷᱟᱹᱛᱤᱨ ᱛᱮ ᱴᱟᱠᱟ ᱯᱚᱭᱥᱟ ᱡᱩᱫᱤ ᱵᱷᱟᱸᱜᱟᱜ ᱠᱟᱱᱟ ᱦᱟᱸᱜ ᱟᱫᱚ ᱚᱱᱟ ᱫᱚ ᱦᱟᱸᱜ ᱛᱟᱭᱚᱢ ᱥᱮᱫ ᱨᱮᱜᱮ ᱛᱟᱦᱮᱱ ᱠᱟᱱᱟ᱾ ᱦᱮᱸ ᱵᱟᱝ?
ᱢᱟᱱᱮ, ᱵᱟᱹᱧ ᱵᱩᱡᱷᱟᱹᱣᱼᱟ ᱦᱮᱸ ᱵᱟᱝᱫᱚ ᱟᱵᱚ ᱦᱚᱲ ᱜᱮᱠᱚ ᱚᱝᱠᱟᱱ ᱵᱟᱝ ᱫᱚ ᱮᱴᱟᱜ ᱡᱟᱹᱛ ᱦᱚᱸ ᱢᱟᱱᱮ ᱮᱴᱟᱜ ᱡᱟᱹᱛ ᱢᱟ ᱛᱚ ᱚᱱᱠᱟ ᱟᱹᱰᱤ ᱟᱸᱴ ᱠᱚ ᱞᱟᱦᱟᱜ ᱠᱟᱱᱟ ᱵᱟᱝ?
ᱮᱠᱫᱚᱢ ᱮᱠᱫᱚᱢ ᱩᱱᱠᱩ ᱢᱟ ᱦᱳᱭ
ᱪᱤᱫ ᱢᱟᱱᱮ ᱪᱮᱫ ᱪᱚᱝ ᱦᱟᱸᱜ ᱞᱟᱹᱴᱩ ᱧᱚᱜ ᱦᱩᱭᱮᱱᱟ ᱩᱱᱤ ᱯᱚᱭᱥᱟ ᱡᱚᱢᱮ ᱮᱦᱚᱵ ᱠᱮᱫᱟ ᱫᱚ ᱩᱱᱤ ᱚᱠᱚᱭᱴᱷᱟᱜ ᱢᱟᱱᱮ ᱞᱮᱰᱟᱨ ᱜᱮ ᱡᱩᱫᱤ ᱩᱝᱠᱟᱭ ᱠᱷᱟᱡ ᱫᱚ ᱥᱟᱨᱮᱡ ᱠᱚᱫᱚ ᱚᱠᱟᱨᱮᱠᱚ ᱞᱟᱦᱟᱜᱼᱟ᱾ ᱞᱮᱰᱟᱨ ᱜᱮ ᱡᱩᱫᱤ ᱢᱚᱸᱡ ᱛᱮ ᱵᱟᱭ ᱠᱟᱹᱢᱤᱭ ᱠᱷᱟᱡ ᱥᱟᱨᱮ ᱦᱚᱲ ᱫᱚ ᱚᱠᱟᱨᱮᱢ ᱞᱟᱦᱟᱜᱼᱟ? ᱟᱫᱚ ᱱᱚᱣᱟ ᱜᱮ ᱦᱟᱸᱜ ᱢᱟᱱᱮ ᱵᱟᱹᱲ ᱵᱟᱹᱞᱤᱧ ᱠᱩᱥᱤᱜ ᱠᱟᱱᱟ, ᱮᱠᱫᱚᱢ ᱟᱵᱩ ᱢᱟᱱᱮ ᱟᱹᱰᱤ ᱞᱟᱛᱟᱨ ᱨᱮ ᱢᱮᱱᱟᱜ ᱵᱚᱱᱟ ᱥᱟᱱᱛᱟᱞ ᱵᱟᱝ?
ᱟᱫᱚ ᱱᱚᱣᱟ ᱢᱟ ᱠᱟᱛᱷᱟ ᱠᱟᱱ ᱜᱮ ᱜᱚᱝᱠᱮ ᱟᱫᱚ ᱪᱮᱫ ᱞᱤᱧ ᱞᱟᱹᱭᱟ᱾
ᱟᱞᱟᱝ ᱟᱞᱟᱝ ᱵᱟᱨ ᱦᱚᱲ ᱢᱚᱡ ᱟᱞᱟᱝ ᱵᱟᱨ ᱦᱚᱲ ᱫᱚ ᱵᱟᱞᱟᱝ ᱪᱤᱠᱟ ᱫᱟᱲᱮᱭᱟᱜᱼᱟ ᱵᱟᱝ?
ᱦᱳᱭ ᱟᱞᱟᱝ ᱵᱟᱨ ᱦᱚᱲ ᱫᱚ ᱵᱟᱞᱟᱝ ᱪᱤᱠᱟᱹ ᱫᱟᱲᱮᱭᱟᱜᱼᱟ ᱢᱮᱱᱠᱷᱟᱱ ᱩᱱᱟᱹᱜ ᱜᱟᱱ ᱢᱟᱹᱱᱢᱤ ᱢᱮᱱᱟᱜ ᱵᱚᱱᱟ ᱫᱤᱥᱚᱢ ᱵᱟᱭ ᱫᱤᱥᱚᱢ ᱨᱮᱱ᱾ ᱡᱚᱛᱚ ᱢᱟᱹᱱᱢᱤ ᱦᱚᱸ ᱪᱤᱱᱛᱟᱹ ᱵᱷᱟᱵᱱᱟ ᱞᱟᱹᱠᱛᱤ ᱠᱟᱱ ᱛᱟᱵᱚᱱᱟ ᱡᱮ ᱟᱵᱚ ᱡᱮ ᱱᱩᱱᱟᱹᱜ ᱞᱟᱛᱟᱨ ᱨᱮ ᱢᱮᱱᱟᱜ ᱵᱚᱱᱟ ᱪᱤᱠᱟᱹᱛᱮ ᱪᱮᱛᱟᱱ ᱥᱮᱫ ᱜᱮᱵᱚᱱ ᱨᱟᱠᱟᱯᱟ? ᱟᱵᱚ ᱠᱤ ᱞᱟᱛᱟᱨ ᱨᱮᱜᱮ ᱵᱚᱱ ᱛᱮᱦᱮᱱᱟ? ᱟᱵᱚ ᱛᱚ ᱱᱤᱛᱚᱜ ᱛᱚ ᱟᱹᱰᱤ ᱜᱤ ᱟᱹᱰᱤ ᱠᱤᱪᱷᱩ ᱥᱩᱡᱳᱜ ᱥᱩᱵᱤᱫᱷᱟ ᱵᱚᱱ ᱧᱟᱢ ᱫᱟ ᱢᱮᱱᱠᱷᱟᱱ ᱢᱟᱹᱭ ᱵᱟᱹᱵᱩ ᱛᱟᱠᱚ ᱦᱚᱸ ᱵᱟᱝᱠᱚ ᱵᱩᱡᱷᱟᱹᱣ ᱫᱟᱠᱚ, ᱚᱞ ᱯᱟᱲᱦᱟᱜ ᱵᱟᱠᱚ ᱚᱞ ᱯᱟᱲᱦᱟᱜ ᱠᱟᱱᱟ᱾ ᱯᱳᱜᱨᱟᱢ ᱠᱚ ᱥᱮ ᱦᱟᱺᱰᱤ ᱯᱟᱹᱨᱟᱹ ᱦᱚ ᱫᱚᱢᱮ ᱠᱚ ᱧᱩᱭ ᱫᱟᱠᱚ ᱱᱤᱛᱟᱨ ᱨᱮᱱ ᱜᱤᱫᱽᱨᱟᱹ ᱠᱚᱫᱚ᱾ ᱱᱮᱛᱟᱨ ᱨᱮᱱ ᱜᱤᱫᱽᱨᱟᱹᱢ ᱧᱮᱞ ᱞᱮᱠᱷᱟᱱ ᱦᱩᱰᱤᱧ ᱦᱩᱰᱤᱧ᱾
ᱱᱤᱛᱚᱜ ᱱᱚᱠᱟ ᱢᱮᱱᱟᱜ ᱵᱚᱱ ᱵᱟᱝ᱾ ᱪᱤᱱᱛᱟᱹᱜ ᱠᱷᱟᱡ ᱫᱚᱠᱚ ᱢᱟᱱᱮ ᱵᱚᱫᱞᱤ ᱪᱟᱵᱟ ᱠᱚᱜᱼᱟ ᱠᱟᱹᱴᱤᱡ ᱠᱟᱹᱴᱤᱡ ᱨᱮ ᱢᱟᱱᱮ ᱯᱟᱲᱦᱟᱜ ᱵᱟᱫ ᱠᱟᱛᱮᱫ ᱡᱩᱫᱟᱹᱱᱟᱜ ᱠᱟᱹᱢᱤ ᱠᱩ ᱤᱥᱴᱟᱴᱚ ᱠᱟᱱᱟ ᱟᱫᱚ ᱚᱠᱟᱨᱮ ᱦᱩᱭᱩᱜᱼᱟ᱾
ᱟᱫᱚ ᱟᱨ ᱱᱮᱛᱟᱨ ᱜᱤᱫᱽᱨᱟᱹ ᱢᱟ ᱡᱩᱫᱤ ᱟᱢ ᱡᱟᱦᱟᱱᱟᱢ ᱢᱮᱛᱟᱭᱟ ᱟᱡᱜᱮ ᱢᱚᱪᱟ ᱠᱟᱫᱟᱢ ᱢᱚᱪ ᱪᱟ ᱨᱩᱣᱟᱹᱲ ᱟᱢᱟᱭ ᱢᱮᱱᱠᱷᱟᱱ ᱟᱵᱚ ᱥᱩᱢᱟᱹᱭ ᱫᱚ ᱚ ᱚᱱᱠᱟ ᱫᱚ ᱵᱟᱝ ᱛᱟᱦᱮᱸ ᱠᱟᱱᱟ ᱡᱩᱫᱤ ᱡᱟᱦᱟᱸᱭ ᱮᱢ ᱢᱮᱛᱟ ᱫᱤᱭᱟ ᱢᱮᱱᱠᱷᱟᱱ ᱪᱮᱫ ᱜᱤ ᱵᱟᱝ, ᱪᱤᱫ ᱜᱮ ᱦᱚ ᱵᱟᱢ ᱞᱟᱹᱭ ᱫᱟᱲᱮᱭᱟᱭᱟ ᱢᱟᱨᱟᱝ ᱦᱚᱲ ᱠᱟᱱᱟᱭ ᱥᱮ᱾
ᱦᱩᱸ ᱟᱨ ᱛᱤᱦᱤᱱ ᱜᱟᱯᱟ ᱢᱟᱱᱮ ᱤᱴᱟᱨᱱ ᱮᱴᱟᱜ ᱦᱚᱲ ᱨᱮᱱ ᱜᱤᱫᱽᱨᱟᱹ ᱡᱟᱦᱟᱱᱟᱜ ᱮᱢ ᱢᱮᱛᱟᱭ ᱠᱷᱟᱡ ᱩᱱᱤ ᱜᱟᱨᱡᱮᱱ ᱦᱚᱭ ᱨᱟᱸᱜᱟᱜᱼᱟ ᱵᱟᱝ?
ᱮᱠᱫᱚᱢ ᱮᱠᱫᱚᱢ, ᱢᱮᱱᱠᱷᱟᱱ ᱱᱚᱣᱟ ᱦᱚᱸ ᱪᱮᱫ ᱤᱧ ᱞᱟᱹᱭᱟ ᱱᱚᱣᱟ ᱫᱚ ᱦᱟᱸᱜ ᱟᱵᱩᱣᱟᱜ, ᱟᱵᱚ ᱡᱟᱦᱟᱸ ᱞᱮᱠᱟ ᱟᱵᱩᱣᱟᱜ ᱧᱮᱞᱛᱮ ᱡᱟᱦᱟᱸ ᱞᱮᱠᱟ ᱠᱚ ᱥᱮᱬᱟ ᱠᱟᱫᱟ᱾ ᱚᱱᱠᱟ ᱜᱮᱛᱚ ᱠᱚ ᱥᱮᱬᱟ ᱤᱫᱤᱭᱮᱫᱟ ᱦᱟᱸᱝ ᱫᱤᱱ ᱫᱤᱱᱛᱮ ᱧᱮᱞ ᱢᱮᱥᱮ ᱟᱵᱚ ᱦᱚᱸᱛᱚ ᱟᱵᱚᱦᱚ ᱦᱚᱲ ᱛᱚ ᱡᱚᱛᱚ ᱦᱚᱲ ᱫᱚ ᱵᱟᱵᱚᱱ ᱵᱩᱡᱷᱟᱹᱣᱼᱟ᱾ ᱠᱤᱪᱷᱩ ᱠᱤᱪᱷᱩ ᱦᱚᱲ ᱫᱚᱵᱚᱱ ᱵᱩᱡᱷᱟᱹᱣᱼᱟ, ᱟᱨ ᱠᱤᱪᱷᱩ ᱠᱤᱪᱷᱩ ᱦᱚᱲ ᱫᱚᱵᱚᱱ ᱵᱟᱵᱚᱱ ᱵᱩᱡᱷᱟᱹᱣᱼᱟ ᱠᱤᱪᱷᱩ ᱠᱤᱪᱷᱩ ᱦᱚᱲ ᱫᱚ ᱫᱟᱬᱟᱱ ᱠᱚᱵᱚᱱ ᱠᱩᱥᱤᱭᱟᱜᱼᱟ ᱦᱟᱸᱰᱮ ᱱᱟᱸᱰᱮ ᱯᱟᱲᱦᱟᱜ ᱠᱚ ᱵᱟᱵᱚᱱ ᱠᱩᱥᱤᱭᱟᱜᱼᱟ ᱥᱟᱨᱟ ᱫᱤᱱ ᱯᱷᱨᱤ ᱯᱷᱟᱰᱤᱧ ᱛᱮᱦᱮᱱ ᱢᱟ, ᱪᱮᱫ ᱦᱚᱸ ᱵᱟᱹᱧ ᱠᱟᱹᱢᱤ ᱵᱟᱲᱟᱭ ᱢᱟ ᱚᱲᱟᱜ ᱨᱮᱜᱤᱧ ᱛᱟᱦᱮᱱ ᱢᱟ ᱡᱚᱢ ᱟᱹᱧ ᱡᱟᱹᱯᱤᱫ ᱢᱟᱹᱧ᱾ ᱢᱮᱱᱠᱷᱟᱱ ᱟᱵᱚ ᱫᱚ ᱨᱮᱸᱜᱮᱡ ᱦᱚᱲ, ᱵᱟᱢ ᱠᱟᱹᱢᱤ ᱞᱮᱠᱷᱟᱱ ᱪᱮᱫ ᱮᱢ ᱡᱚᱢᱟ ᱦᱮᱸ ᱵᱟᱝ? ᱠᱟᱹᱢᱤ ᱫᱚ ᱡᱩᱫᱟᱹ ᱞᱟᱹᱠᱛᱤ ᱠᱟᱱ ᱜᱮᱭᱟ ᱦᱮᱸ ᱵᱟᱝ ᱜᱚᱝᱠᱮ?
ᱦᱮᱸ ᱞᱟᱹᱠᱛᱤ ᱠᱟᱱᱟ, ᱠᱟᱹᱴᱤᱡ ᱨᱮ ᱵᱟᱢ ᱵᱟᱢ ᱠᱟᱹᱢᱤᱭᱟ ᱛᱟᱢᱛᱮ ᱞᱟᱹᱴᱩ ᱠᱟᱛᱮᱫ ᱢᱟᱱᱮ ᱱᱤᱡᱮᱨᱮᱢ ᱥᱚᱝᱥᱟᱨ ᱞᱮᱠᱷᱟᱢ ᱮᱢ ᱵᱩᱡᱷᱟᱹᱣᱼᱟ ᱮᱱ ᱥᱚᱢᱚᱭ᱾ ᱠᱟᱹᱴᱤᱡ ᱨᱮ ᱪᱮᱫᱟᱜ ᱵᱟᱝ ᱢᱚᱡ ᱛᱮ ᱵᱟᱹᱧ ᱪᱤᱠᱟ ᱞᱮᱫ ᱦᱟᱱᱟ ᱱᱚᱣᱟ ᱠᱟᱹᱢᱤ ᱢᱟᱱᱮ ᱚᱞ ᱯᱟᱲᱦᱟᱜ ᱠᱚ ᱥᱮ ᱠᱟᱹᱢᱤ ᱪᱤᱫ ᱠᱩ ᱩᱝᱠᱟ᱾
ᱟᱨ ᱱᱤᱛᱚᱜ ᱫᱚ ᱢᱟᱱᱮ ᱚᱞ ᱯᱟᱲᱦᱟᱜ ᱫᱚ ᱟᱹᱰᱤᱴᱟ ᱜᱮ ᱡᱟᱹᱨᱩᱲᱟ ᱪᱮᱫᱟᱜ ᱥᱮ ᱚᱞ ᱯᱟᱲᱦᱟᱜ ᱵᱟᱝᱠᱷᱟᱱ ᱫᱚ ᱦᱟᱸᱜ ᱪᱮᱫ ᱦᱚᱸ ᱵᱟᱝ ᱦᱩᱭᱩᱜ ᱠᱟᱱᱟ ᱟᱨ ᱱᱤᱛᱚᱜ ᱢᱟᱱᱮ ᱟᱨᱠᱚ ᱚᱞ ᱯᱟᱲᱦᱟᱣ ᱠᱟᱛᱮᱫ ᱨᱮᱦᱚᱸ ᱢᱟᱱᱮ ᱚᱞ ᱯᱟᱲᱦᱟᱣ ᱞᱮᱱᱠᱷᱟᱱ ᱪᱟᱹᱠᱨᱤ ᱦᱚᱸ ᱵᱟᱭ ᱧᱟᱢ ᱜᱚᱫᱚᱜᱼᱟ ᱦᱟᱸᱜ ᱥᱩᱫᱩ ᱚᱞ ᱯᱟᱲᱦᱟᱣ ᱢᱚᱛᱳ ᱫᱚ ᱚᱞ ᱯᱟᱲᱦᱟ ᱥᱟᱝ ᱥᱟᱝ ᱛᱮ ᱟᱢᱟᱜ ᱡᱟᱦᱟᱱᱟᱜ ᱡᱟᱦᱟᱱᱟᱜ ᱢᱤᱫᱴᱤᱡ ᱴᱮᱞᱮᱱᱴ ᱠᱤᱢᱵᱟ ᱥᱠᱤᱞ ᱛᱟᱢᱯᱚᱨᱮ ᱢᱟᱱᱮ ᱠᱚᱞᱮᱡᱽ ᱥᱮᱱᱟᱜ ᱢᱟᱱᱮ ᱪᱟᱹᱠᱨᱤ ᱯᱟᱲᱦᱟᱜ ᱪᱟᱹᱠᱨᱤ ᱯᱟᱲᱦᱟᱜ ᱠᱚᱨ ᱛᱮ ᱜᱮ ᱞᱮ ᱢᱟᱱᱮ ᱠᱚᱞᱮᱡᱽ ᱨᱮᱱᱟᱜ ᱡᱟᱦᱟᱸ ᱥᱟᱵᱡᱮᱴ ᱠᱚ ᱛᱟᱦᱮᱱᱟ ᱚᱱᱟ ᱫᱚ ᱚᱝᱠᱟ ᱫᱚ ᱦᱟᱸᱜ ᱵᱟᱝ ᱯᱟᱲᱦᱟᱜ ᱦᱩᱭᱩᱜ ᱛᱟᱢᱟ ᱚᱱᱟ ᱫᱚ ᱮᱴᱟᱜ ᱜᱟᱜ ᱛᱮ ᱯᱟᱲᱦᱟᱜ ᱦᱩᱭᱩᱜ ᱛᱟᱢᱟ ᱮᱴᱟᱜ ᱜᱟᱜ ᱥᱤᱞᱮᱵᱟᱥ ᱛᱟᱦᱮᱱ ᱛᱟᱠᱚᱣᱟ ᱛᱚ ᱦᱮᱸ ᱵᱟᱝ
ᱦᱩᱸ ᱚᱞ ᱯᱟᱲᱦᱟᱜ ᱚᱞ ᱯᱟᱲᱦᱟᱜ
ᱟᱭᱢᱟ ᱨᱚᱠᱚᱢ ᱛᱟᱦᱮᱱᱟ ᱛᱚ ᱚᱱᱟ ᱮᱠᱡᱟᱢ ᱨᱮᱢ ᱫᱩᱲᱩᱵ ᱫᱟᱲᱮᱭᱟᱜᱼᱟ ᱵᱟᱝᱠᱷᱟᱱ ᱫᱚ ᱦᱟᱸᱜ ᱵᱟᱢ ᱫᱩᱲᱩᱵ ᱫᱟᱲᱮᱭᱟᱜᱼᱟ
ᱱᱮᱛᱟᱨ ᱚᱞ ᱯᱟᱲᱦᱟᱜ ᱥᱟᱶ ᱛᱮ ᱟᱭᱢᱟ ᱪᱮᱫ ᱛᱚᱨᱟᱭ ᱢᱮ ᱵᱟᱠᱷᱟᱡ ᱢᱟᱱᱮ ᱚᱱᱠᱟ ᱚᱞ ᱚᱞ ᱯᱟᱲᱦᱟᱣ ᱠᱟᱛᱮᱜ ᱢᱟᱱᱮ ᱚᱱᱠᱟ ᱟᱭᱢᱟ ᱰᱷᱮᱨ ᱦᱚᱲ ᱠᱚ ᱫᱩᱲᱩᱵ ᱛᱟᱦᱮᱸ ᱠᱟᱱᱟ ᱵᱟᱝ ᱚᱞ ᱯᱟᱲᱦᱟᱣ ᱠᱟᱛᱮ ᱪᱟᱹᱠᱨᱤ ᱪᱟᱹᱠᱨᱤ ᱵᱟᱢ ᱧᱟᱢ ᱠᱮᱫᱟ ᱥᱮ ᱚᱸᱰᱮ ᱢᱟᱱᱮ ᱪᱮᱫ ᱞᱮᱠᱟ ᱦᱩᱭ ᱱᱟ, ᱟᱢ ᱫᱚ ᱢᱟᱱᱮ ᱚᱱᱟᱢ ᱯᱟᱲᱦᱟᱣ ᱚᱱᱟ ᱫᱚ ᱢᱟᱱᱮ ᱪᱟᱵᱟᱭ ᱮᱱᱟ ᱛᱟᱢ ᱛᱚᱵᱮ ᱪᱮᱫ ᱮᱢ ᱪᱤᱠᱟᱹᱭᱟ ᱟᱨ ᱮᱴᱟᱜ ᱟᱜᱢᱟ ᱤᱭᱟᱹ ᱢᱟ ᱵᱟᱹᱱᱩᱜ ᱛᱟᱢ ᱪᱤᱫ ᱚᱱᱠᱟ ᱤᱥᱠᱤᱞ ᱠᱚ ᱥᱮ ᱪᱮᱫ ᱠᱚ
ᱦᱳᱭ ᱚᱱᱟ ᱛᱮᱜᱮ ᱥᱩ ᱥᱩᱫᱷᱩ ᱢᱟᱱᱮ ᱯᱟᱲᱦᱟᱣ ᱢᱚᱛᱚ ᱞᱮᱱᱠᱷᱟᱱ ᱵᱟᱭ ᱦᱩᱭᱩᱜᱼᱟ ᱡᱩᱫᱤ ᱦᱟᱸᱜ ᱟᱵᱮᱱᱟᱜ ᱯᱟᱲᱦᱟᱣ ᱥᱟᱶ ᱥᱟᱶ ᱛᱮ ᱴᱮᱞᱮᱱᱴ ᱠᱚ ᱛᱟᱦᱮᱱᱟ ᱥᱮ ᱢᱟᱱᱮ ᱯᱟᱲᱦᱟᱜ ᱨᱮ ᱠᱟᱹᱴᱤᱡ ᱵᱩᱡᱷᱟᱹᱣ ᱫᱟᱲᱮᱭᱟᱜᱼᱟ ᱵᱮᱱ ᱥᱮ ᱦᱚᱲ ᱵᱮᱱ ᱵᱩᱡᱷᱟᱹᱣ ᱦᱚᱪᱚ ᱫᱟᱲᱮᱭ ᱟᱠᱚᱣᱟ ᱢᱮᱱᱠᱷᱟᱱ ᱪᱟᱹᱠᱨᱤ ᱡᱩᱫᱤ ᱵᱟᱵᱮᱱ ᱧᱟᱢ ᱠᱮᱫᱟ ᱴᱷᱤᱠ ᱜᱮᱭᱟ ᱢᱟᱱᱟ ᱠᱮᱫᱟ ᱞᱤᱧ ᱡᱚᱛᱚ ᱦᱚᱲ ᱯᱚᱠᱠᱷᱮ ᱫᱚ ᱥᱚᱢᱵᱷᱚᱵ ᱫᱚ ᱵᱟᱝ ᱠᱟᱱᱟ ᱪᱟᱹᱠᱨᱤ ᱫᱚ ᱢᱮᱱᱠᱷᱟᱱ ᱟᱵᱮᱱ ᱛᱚ ᱟᱹᱛᱳ ᱯᱟᱲᱟ ᱠᱚᱨᱮ ᱛᱚ ᱜᱤᱫᱽᱨᱟᱹ ᱠᱚ ᱴᱤᱭᱩᱥᱚᱱ ᱵᱮᱱ ᱯᱟᱲᱦᱟᱣ ᱫᱟᱲᱮ ᱟᱠᱚᱣᱟ ᱡᱟᱜᱮ ᱟᱵᱮᱱᱟᱜ ᱨᱚᱡᱽᱜᱟᱨ ᱴᱩᱠᱩ ᱛᱚ ᱨᱟᱠᱟᱵ ᱛᱟᱵᱮᱱᱟ ᱦᱮᱸ ᱵᱟᱝ ᱥᱮ ᱥᱮ ᱟᱫᱟ ᱚᱲᱟᱜ ᱨᱮᱱᱟᱜ ᱥᱚᱝᱥᱟᱨ ᱛᱚᱵᱮᱱ ᱪᱟᱞᱟᱣ ᱫᱟᱲᱮᱭᱟᱜᱼᱟ ᱥᱮ
ᱚᱱᱟ ᱜᱮ ᱦᱩᱭᱩᱜ ᱠᱟᱱᱟ ᱟᱵᱚᱣᱟᱜ ᱥᱤᱠᱷᱱᱟᱹᱛ ᱢᱟᱱᱮ ᱥᱤᱠᱷᱱᱟᱹᱛ ᱨᱮᱱᱟᱜ ᱚᱨᱡᱚ ᱫᱚ ᱢᱟᱱᱮ ᱡᱩᱫᱤ ᱟᱵᱚ ᱪᱟᱹᱠᱨᱤ ᱠᱚ ᱵᱟᱵᱚᱱ ᱧᱟᱢ ᱞᱮᱫᱟ ᱚᱱᱟ ᱠᱚᱜᱮ ᱜᱤᱫᱽᱨᱟᱹ ᱠᱚ ᱠᱟᱹᱴᱤᱡ ᱫᱤᱥᱼᱦᱩᱫᱤᱥ ᱥᱮ ᱵᱩᱫᱽᱫᱷᱤ ᱜᱮᱭᱟᱱ ᱮᱢ ᱜᱮ ᱟᱵᱚᱣᱟᱜ ᱢᱟᱨᱟᱝ ᱩᱫᱽᱫᱮᱥ ᱥᱚ ᱫᱚ ᱦᱮᱸ ᱵᱟᱝ
ᱟᱨ ᱛᱤᱦᱤᱧ ᱜᱟᱯᱟ ᱚᱝᱠᱟ ᱡᱮᱥᱮ ‌ᱠᱤ ᱢᱟᱱᱮ ᱟᱢ ᱟᱪᱪᱷᱟ ᱟᱢ ᱨᱮᱱ ᱜᱤᱫᱽᱨᱟᱹ ᱩᱱᱤ ᱠᱟᱹᱴᱤᱡ ᱨᱮ ᱫᱚ ᱪᱮᱫ ᱠᱚᱪᱚᱝ ᱯᱟᱲᱦᱟᱣ ᱮᱭᱟ ᱵᱟᱝ ᱠᱚ ᱠᱷᱚ ᱠᱩ ᱟᱢ ᱟᱢ ᱪᱮᱫ ᱦᱚᱸ ᱵᱟᱢ ᱚᱞ ᱚᱞ ᱯᱟᱲᱦᱟᱣ ᱠᱟᱜ ᱠᱷᱟᱡ ᱢᱟᱱᱮ ᱩᱱᱤ ᱱᱤᱛ ᱧᱮᱛᱟᱨ ᱠᱚ ᱜᱤᱫᱽᱨᱟᱹ ᱢᱟᱱᱮ ᱚᱝᱠᱟ ᱜᱟᱨᱡᱟᱱ ᱟᱪᱪᱷᱟ ᱯᱟᱲᱦᱟᱜ ᱵᱟᱢ ᱵᱟᱰᱟᱭ ᱠᱷᱟᱡ ᱩᱱᱤ ᱪᱮᱫ ᱠᱚᱭ ᱨᱚᱲᱟ ᱪᱮᱫ ᱠᱚ ᱵᱟᱭ ᱨᱚᱲᱟ ᱚᱱᱟ ᱢᱟ ᱵᱟᱢ ᱵᱩᱡᱷᱟᱹᱣ ᱯᱟᱥᱮᱡ ᱩᱱᱤ ᱯᱟᱲᱦᱟᱣ ᱵᱟᱫᱽ ᱠᱟᱛᱮᱫ ᱪᱮᱫ ᱠᱚ ᱪᱮᱫ ᱠᱚᱪᱚᱝ ᱟᱹᱣᱲᱤ ᱜᱮ ᱨᱚᱲ ᱮᱫ ᱠᱟᱱ ᱠᱷᱟᱡ ᱵᱟᱝ ᱟᱨ ᱢᱟᱱᱮ ᱤᱧ ᱤᱱᱟᱹᱜ ᱟᱸᱴᱮᱢ ᱵᱟᱰᱟᱭ ᱠᱷᱟᱡ ᱢᱟᱱᱮ ᱟᱢ ᱛᱮᱦᱚᱸ ᱩᱱᱤ ᱮᱢ ᱩᱱᱤᱢ ᱵᱩᱡᱷᱟᱹᱣ ᱮᱛᱮᱢ ᱨᱩᱦᱮᱫ ᱮᱭᱟᱢ ᱱᱚᱣᱟ ᱫᱚ ᱱᱚᱝᱠᱟ ᱫᱚ ᱵᱟᱝ ᱱᱚᱝᱠᱟ ᱢᱟᱱᱮ ᱛᱷᱚᱲᱟ ᱜᱟᱱ ᱫᱚᱢ ᱞᱟᱹᱭ ᱫᱟᱲᱮ ᱣᱟᱭᱟ ᱵᱟᱝ
ᱮᱠᱫᱚᱢ ᱮᱠᱫᱚᱢ ᱮᱠᱫᱚᱢ ᱚᱱᱟ ᱢᱟ ᱟᱹᱰᱤ ᱡᱚᱛᱷᱟᱛ ᱠᱟᱛᱷᱟ ᱠᱟᱱ ᱜᱮᱭᱟ ᱢᱮᱱᱠᱷᱟᱱ ᱚᱞ ᱯᱟᱲᱦᱟᱣ ᱡᱩᱫᱤ ᱢᱟᱱᱮ ᱚᱞ ᱯᱟᱲᱦᱟᱣ ᱠᱟᱛᱮᱜ ᱠᱷᱟᱱ ᱫᱚ ᱡᱮ ᱚᱞ ᱯᱟᱲᱦᱟᱣ ᱞᱮᱠᱷᱟᱱ ᱪᱟᱹᱠᱨᱤ ᱦᱩᱭᱩᱭᱩᱜ ᱪᱟᱹᱠᱨᱤ ᱜᱮ ᱦᱩᱭᱩᱜᱼᱟ ᱚᱱᱠᱟᱱᱟᱜ ᱠᱟᱛᱷᱟ ᱫᱚ ᱵᱟᱝ ᱠᱟᱱᱟ ᱡᱮ ᱚᱞ ᱯᱟᱲᱦᱟᱣ ᱠᱟᱛᱮ ᱟᱢ ᱡᱟᱸᱦᱟ ᱛᱤᱱᱟᱹᱜ ᱥᱤᱠᱷᱱᱟᱹᱛ ᱛᱮᱢ ᱧᱟᱢ ᱠᱮᱫᱟ᱾ ᱥᱟᱶ ᱛᱮ ᱚᱲᱟᱜ ᱦᱚᱲ ᱚᱱᱟ ᱠᱚ ᱥᱤᱠᱷᱱᱟᱹᱛ ᱠᱚ ᱢᱟᱱᱮ ᱡᱩᱫᱤ ᱛᱟᱦᱮᱱ ᱛᱟᱢᱟ ᱡᱟᱦᱟᱱᱟᱜ ᱡᱟᱦᱟᱱᱟᱜ ᱠᱚᱨᱮ ᱱᱟᱜ ᱜᱮ ᱰᱚᱠᱳᱢᱮᱱᱴᱥ ᱠᱚ ᱛᱟᱦᱮᱱᱟ ᱡᱟᱦᱟᱸᱱᱟᱜ ᱱᱳᱴᱤᱥ ᱠᱚ ᱦᱤᱡᱩᱜᱼᱟ ᱥᱮ ᱡᱟᱦᱟᱸᱱᱟᱜ ᱪᱤᱴᱷᱤ ᱠᱚ ᱦᱤᱡᱩᱜᱼᱟᱭ ᱱᱮᱛᱟᱨ ᱟᱜ ᱵᱤᱥᱤ ᱵᱷᱟᱜᱽ ᱪᱤᱴᱷᱤ ᱛᱚ ᱡᱚᱛᱚ ᱤᱝᱞᱤᱥ ᱛᱮᱜᱮ ᱦᱤᱡᱩᱜ ᱠᱟᱱᱟ ᱥᱮ ᱟᱫᱚ ᱦᱟᱸᱜ ᱡᱚᱛᱚ ᱦᱚᱲ ᱫᱚ ᱤᱝᱞᱤᱥ ᱨᱮᱱᱟᱜ ᱢᱤᱱᱤᱝ ᱠᱚ ᱵᱟᱵᱚᱱ ᱵᱩᱡᱷᱟᱹᱣ ᱜᱮᱭᱟ ᱦᱳᱭ ᱛᱚ ᱯᱟᱲᱦᱟᱣ ᱫᱟᱲᱮᱭᱟᱵᱚᱱ ᱴᱷᱤᱠ ᱴᱷᱟᱠ ᱜᱮ ᱞᱤᱠᱤᱱ ᱢᱟᱱᱮ ᱤᱝᱞᱤᱥ ᱨᱮᱱᱟᱜ ᱢᱤᱱᱤᱝ ᱴᱟᱜ ᱵᱟᱵᱚᱱ ᱵᱩᱡᱷᱟᱹᱣᱟ ᱤᱝᱞᱤᱥ ᱛᱮ ᱚᱞ ᱛᱟᱦᱮᱱᱟ ᱪᱮᱫ ᱚᱱᱟ ᱫᱚ ᱦᱟᱸᱜ ᱵᱟᱵᱮᱱ ᱵᱩᱡᱷᱟᱹᱣ ᱫᱟᱲᱮᱭᱟᱜᱼᱟ ᱦᱮᱸ ᱥᱮ ᱚᱱᱟ ᱠᱷᱟᱹᱛᱤᱨ ᱜᱮ ᱟᱹᱰᱤᱯ ᱯᱟᱲᱦᱟᱜ ᱴᱟᱜ ᱫᱚ ᱟᱹᱰᱤ ᱡᱟᱹᱨᱩᱲ ᱜᱮᱭᱟ ᱦᱮᱸ ᱵᱟᱝ ᱜᱚᱝᱠᱮ
ᱡᱟᱹᱨᱩᱲ ᱜᱮᱭᱟ
ᱮᱠᱫᱚᱢ ᱮᱠᱫᱚᱢ
ᱪᱮᱫ ᱵᱟᱝ ᱵᱮᱱ ᱢᱮᱱᱠᱮ
ᱟᱞᱮ ᱥᱮᱫ ᱫᱚ ᱦᱚᱸ ᱪᱟᱞᱟᱣ ᱫᱚᱠᱚ ᱪᱟᱞᱟᱜ ᱠᱟᱱ ᱜᱮᱭᱟ᱾ ᱚᱞᱪᱤᱠᱤ ᱦᱟᱸᱜ ᱚᱞᱪᱤᱠᱤ ᱩᱱᱟᱹᱜ ᱢᱚᱡᱽ ᱛᱮ ᱵᱟᱝ ᱪᱟᱞᱟᱜ ᱠᱟᱱᱟ ᱟᱞᱮ ᱥᱮᱫ ᱫᱚ᱾